ᱦᱮᱞᱳ
ᱦᱩᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱡᱚᱦᱟᱨ ᱜᱮ
ᱦᱸᱩ ᱪᱮᱫ ᱠᱚᱢ ᱪᱤᱠᱟ ᱵᱟᱲᱟᱭ ᱮᱫᱟ?
ᱱᱚᱜᱼᱚᱭ ᱚᱲᱟᱜ ᱠᱚᱨᱮ ᱜᱮ
ᱟᱪᱪᱷᱟ ᱡᱤᱨᱟᱹᱣ ᱠᱟᱱᱟᱢ?
ᱦᱮᱸ
ᱡᱩᱨᱟᱹ ᱡᱤᱹᱨᱟᱹᱣ ᱟᱠᱟᱱᱟᱢ ᱥᱮ ᱡᱟᱦᱟᱱᱟᱜ ᱮᱢ ᱠᱟᱹᱢᱤᱭᱮᱜᱼᱟ
ᱱᱚᱜᱼᱚᱭ ᱴᱩᱠ ᱴᱟᱠ ᱚᱲᱟᱜ ᱠᱚᱨᱮ ᱦᱚᱸ ᱠᱟᱹᱢᱤ ᱵᱟᱲᱟᱭ ᱦᱩᱭᱩᱜ ᱠᱟᱱ ᱜᱮᱭᱟ
ᱟᱪᱪᱷᱟ
ᱢᱚᱸᱡᱽ ᱵᱟᱲᱟᱭ ᱜᱮᱭᱟᱯᱮ
ᱦᱮᱸ ᱢᱚᱡᱽ ᱵᱟᱲᱟ ᱜᱮ ᱟᱯᱮ ᱫᱚ
ᱟᱞᱮ ᱦᱚᱸ ᱵᱮᱥ ᱵᱟᱲᱟ ᱜᱮ ᱢᱮᱱᱟᱜ ᱟᱠᱟᱫ ᱞᱮᱭᱟ ᱡᱚᱛᱚ ᱠᱚ ᱜᱮ ᱵᱮᱥ ᱜᱮ
ᱟᱨ ᱦᱩᱲᱩ ᱠᱚᱯᱮ ᱨᱚᱦᱚᱭ ᱵᱟᱲᱟ ᱠᱮᱜᱼᱟ ᱥᱮ ᱵᱟᱝ
ᱱᱚᱜᱚᱭ ᱫᱟᱜ ᱞᱟᱜᱟ ᱞᱮᱠᱷᱟᱱ ᱜᱮ ᱨᱚᱦᱚᱭ ᱦᱳᱭᱳᱜᱼᱟ ᱟᱫᱚ
ᱟᱪᱷᱟ ᱵᱟᱭ ᱫᱟᱜ ᱮᱜ ᱠᱟᱱ ᱥᱮ ᱟᱯᱮ ᱥᱮᱫ ᱫᱚ
ᱫᱟᱜ ᱫᱚ ᱫᱟᱜ ᱫᱟᱭ ᱫᱟᱜ ᱫᱚ ᱢᱟᱱᱮ ᱵᱟᱝ ᱤᱭᱟᱹᱜ ᱠᱟᱱᱟ ᱦᱳᱭ ᱛᱚ ᱥᱚᱴᱚᱜ ᱠᱟᱱᱟ ᱫᱟᱜ ᱟᱨᱠᱤ ᱫᱟᱜ ᱥᱚᱴᱚᱜ ᱠᱟᱱᱟ ᱚᱱᱟ ᱠᱷᱟᱹᱛᱤᱨ ᱛᱮ ᱫᱚ ᱡᱩᱫᱤ ᱡᱳᱨ ᱧᱚᱜ ᱫᱟᱜ ᱞᱮᱠᱷᱟᱱ ᱮ ᱠᱟᱴᱤᱡ
ᱟᱪᱪᱷᱟ ᱦᱮᱸ ᱟᱪᱷᱟ ᱟᱪᱪᱷᱟ ᱚᱱᱠᱟ ᱚᱵᱭᱥᱮ ᱞᱟᱝ ᱜᱟᱞᱢᱟᱨᱟᱜᱼᱟ ᱥᱮ ᱡᱟᱦᱟᱸᱱᱟᱜ ᱴᱚᱯᱤᱠᱥ ᱵᱤᱥᱚᱭ ᱛᱮᱞᱟᱝ ᱜᱟᱞᱢᱟᱨᱟᱜᱼᱟ
ᱟᱫᱚ ᱢᱟᱥᱮ ᱜᱟᱞᱢᱟᱨᱟᱣ ᱫᱚ ᱜᱟᱞᱢᱟᱨᱟᱜ ᱟᱞᱟᱟᱝ ᱛᱚ
ᱟᱯᱮ ᱟᱯᱮ ᱫᱤᱥᱚᱢ ᱫᱚ ᱪᱮᱫ ᱠᱚ ᱦᱩᱲᱩ ᱠᱚ ᱪᱟᱥ ᱜᱮᱭᱟ
ᱪᱟᱥ ᱟᱠᱚ ᱦᱩᱲᱩ ᱠᱚ ᱛᱚᱯᱚᱨ ᱥᱤᱡᱤᱱ ᱨᱮ ᱦᱩᱲᱳ ᱛᱟᱨ ᱯᱚᱨᱮ ᱢᱟᱹᱨᱤᱪ ᱠᱚ ᱥᱤᱡᱤᱱ ᱨᱮ ᱥᱮᱡᱤᱱ ᱨᱮ ᱟᱹᱞᱩ ᱠᱚ ᱛᱤᱞᱢᱤ ᱠᱚ ᱛᱩᱲᱤ ᱠᱚ ᱛᱟᱯᱚᱨ ᱡᱟᱦᱟᱸ ᱜᱤ ᱪᱟᱥ ᱴᱩᱠᱴᱟᱠ ᱥᱚᱵᱽᱡᱤ ᱠᱚ ᱟᱨ ᱟᱯᱮ ᱥᱮᱫ ᱫᱚ
ᱤᱭᱟᱹᱭ ᱦᱩᱭᱩᱜᱼᱟ ᱮᱸᱰᱮ ᱠᱷᱚᱱ ᱜᱮ ᱯᱚᱭᱥᱟ ᱟᱨᱡᱟᱣ ᱦᱩᱭᱩᱜ ᱠᱟᱱᱟ